ᱟᱨ ᱟᱪᱪᱷᱟ ᱜᱚᱝᱠᱮ ᱨᱚᱲ ᱟᱸᱡᱚᱢᱚᱜ ᱠᱟᱱᱟ?
ᱦᱮᱸ ᱥᱟᱹᱜᱩᱱ ᱥᱮᱛᱟᱜ ᱾
ᱟᱹᱜᱩᱱ ᱥᱮᱛᱟᱜ᱾ ᱟᱪᱪᱷᱟ ᱛᱤᱨᱮ ᱵᱮᱨᱮᱫ ᱦᱩᱭ ᱮᱱᱟ ᱜᱚᱝᱠᱮ?
ᱵᱮᱨᱮᱜ ᱦᱩᱭ ᱟᱠᱟᱱᱟ, ᱳᱭ ᱥᱟᱲᱮ ᱪᱟᱨ ᱵᱟᱡᱟᱜ ᱥᱚᱢᱚᱭ ᱾
ᱟᱪᱪᱷᱟ ᱟᱹᱰᱤ ᱱᱟᱯᱟᱭ ᱵᱟᱝ ᱾ ᱚᱱᱠᱟᱜᱮ ᱱᱤᱡᱮ ᱦᱚᱸ ᱥᱟᱲᱮ ᱛᱤᱱ ᱵᱟᱡᱮ ᱦᱟᱸᱜ ᱵᱮᱨᱮᱫ ᱦᱩᱭ ᱞᱮᱱ ᱛᱟᱦᱮᱸᱫ ᱟᱫᱚ ᱱᱚᱜᱼᱚᱭ ᱱᱤᱛᱚᱜ ᱫᱚ ᱫᱩᱲᱩᱵ ᱵᱟᱲᱟ ᱦᱩᱭ ᱠᱟᱱᱟ᱾ ᱟᱫᱚ ᱦᱟᱸᱜ ᱜᱚᱰᱟ ᱥᱮᱫ ᱪᱟᱞᱟᱣ ᱦᱩᱭᱩᱜ ᱞᱟᱹᱜᱤᱫ ᱯᱷᱮᱥ ᱵᱟᱲᱟ ᱦᱩᱭᱱᱟ ᱛᱚ
ᱦᱩᱭ ᱟᱠᱟᱱᱟ ᱾
ᱟᱪᱪᱷᱟ, ᱟᱪᱪᱷᱟ ᱟᱨ ᱛᱟᱦᱚᱞᱮ ᱱᱤᱛᱚᱜ ᱫᱚ ᱪᱮᱜ ᱮᱢ ᱪᱤᱠᱟᱹᱭᱟᱢ ᱜᱚᱝᱠᱮ?
ᱪᱮᱫ ᱫᱚ ᱵᱟᱝ ᱤᱧ ᱦᱚᱸ ᱥᱮᱛᱟᱜ ᱵᱮᱲᱟ ᱵᱮᱨᱮᱫ ᱵᱟᱲᱟ ᱠᱟᱛᱮᱫ ᱠᱟᱹᱴᱤᱜ ᱚᱞ ᱯᱟᱲᱦᱟᱣ ᱵᱟᱲᱟ ᱦᱩᱭᱮᱱᱟ, ᱥᱟᱲᱮ ᱯᱟᱸᱪ ᱵᱟᱡᱟᱜ ᱫᱷᱟᱹᱨᱤᱜ ᱾ ᱟᱥ ᱚᱱᱟ ᱠᱚ ᱵᱚᱱᱫᱚ ᱵᱟᱲᱟ ᱠᱟᱛᱮᱜ ᱤᱧ ᱦᱚᱸ ᱟᱫᱚ ᱢᱟᱴᱷ ᱥᱮ ᱤᱧ ᱩᱰᱩᱠ ᱮᱱᱟ᱾
ᱟᱪᱪᱷᱟ, ᱟᱪᱪᱷᱟ ᱢᱟᱱᱮ ᱜᱚᱰᱟ ᱥᱮ
ᱦᱮᱸ ᱜᱚᱰᱟ ᱟᱨ ᱢᱟᱴᱷ ᱵᱟᱱᱟᱨ ᱜᱮ, ᱥᱩᱨ ᱥᱩᱨ ᱜᱮᱭᱟ ᱟᱫᱚ ᱚᱱᱟᱴᱟᱜ ᱛᱮᱜᱮ ᱜᱚᱰᱟ ᱥᱮᱫ ᱦᱚᱸ ᱢᱟᱴᱷ ᱥᱮᱜ ᱦᱚᱸ ᱡᱚᱛᱚ ᱜᱮ, ᱢᱟᱱᱮ ᱢᱤᱫ ᱥᱟᱶᱛᱮ ᱠᱟᱹᱢᱤ ᱯᱩᱨᱟᱹᱣ ᱠᱟᱛᱮᱜ ᱦᱟᱸᱜ ᱨᱩᱣᱟᱹᱲᱚᱜ ᱦᱩᱭᱩᱜᱼᱟ ᱱᱚᱝᱠᱟ ᱢᱟ ᱦᱟᱸᱜ ᱢᱚᱱᱮ ᱦᱩᱭᱩᱜᱼᱟ ᱾
ᱟᱪᱪᱷᱟ, ᱟᱪᱪᱷᱟ ᱟᱯᱮ ᱚᱱᱛᱮ ᱫᱟᱜ ᱫᱚ ᱞᱟᱜᱟᱣᱟ ᱥᱮ ᱵᱟᱝ?
ᱫᱟᱜ ᱫᱚ ᱦᱟᱸᱜ ᱜᱚᱝᱠᱮ ᱱᱚᱝᱠᱟ ᱫᱚ ᱦᱟᱸᱜ ᱛᱚ ᱞᱟᱦᱟ ᱫᱚ ᱵᱟᱝ ᱞᱟᱜᱟᱣ ᱠᱟᱱᱟ, ᱟᱸᱥᱟᱲ ᱵᱚᱸᱜᱟ ᱵᱚᱞᱚ ᱠᱟᱛᱮᱫ ᱱᱚᱜᱼᱚᱭ ᱦᱚᱞᱟᱱᱚᱜ ᱱᱚᱜᱼᱚᱭ ᱵᱟᱨᱥᱤᱧ ᱜᱮ ᱫᱟᱜ ᱟᱠᱟᱫᱟᱭ ᱾
ᱟᱪᱪᱷᱟ ᱦᱮᱸ ᱟᱞᱮ ᱱᱚᱛᱮ ᱦᱚᱸ ᱚᱱᱠᱟᱜᱮ ᱵᱟᱨᱥᱤᱧ ᱜᱮ ᱫᱟᱜ ᱟᱠᱟᱜ ᱟᱭ ᱾ ᱟᱫᱚ ᱚᱱᱟ ᱫᱟᱜ ᱵᱟᱝ ᱮ ᱡᱟᱹᱲᱤᱭᱮᱜ ᱨᱮᱦᱚ ᱟᱫᱚ ᱦᱟᱸᱜ ᱟᱞᱮ ᱫᱚ ᱟᱻ ᱛᱮᱦᱮᱧ ᱠᱷᱚᱱᱟᱜ ᱜᱮ ᱦᱟᱸᱜ ᱤᱭᱟᱹ ᱫᱚᱞᱮ ᱮᱦᱚᱜ ᱛᱟᱨ
ᱟᱪᱪᱷᱟ ᱨᱚᱦᱚᱭ ᱫᱚ ᱮᱦᱚᱵ ᱠᱟᱫᱟ ᱯᱮ ᱟᱯᱮ?
ᱦᱮᱸ ᱱᱚᱜᱼᱚᱭ ᱛᱮᱦᱮᱧ ᱠᱷᱚᱱᱟᱜ ᱜᱮᱞᱮ ᱮᱦᱚᱵ ᱞᱮᱜ ᱠᱚᱣᱟ ᱞᱮ ᱠᱚ ᱤᱭᱟᱹ ᱠᱚ ᱧᱮᱞ ᱦᱩᱭᱱᱟ ᱫᱚ ᱠᱟᱹᱢᱤᱱ ᱠᱚ ᱢᱩᱱᱤᱥ ᱠᱚ ᱧᱮᱞ ᱦᱩᱭᱱᱟ ᱾ ᱛᱮᱦᱮᱧ ᱠᱷᱚᱱᱟᱜ ᱞᱮ ᱨᱚᱦᱚᱭ ᱞᱤᱜᱤ ᱟᱞᱮ ᱫᱚ ᱾
ᱜᱚᱝᱠᱮ ᱛᱟᱦᱚᱞᱮ ᱫᱟᱜ ᱫᱚ ᱵᱟᱹᱭᱦᱟᱹᱲ ᱛᱮᱫᱚ ᱫᱟᱜ ᱟᱹᱛᱩᱜ ᱠᱟᱱᱟ?
ᱵᱟᱝ ᱜᱚᱝᱠᱮ ᱟᱫᱚ ᱟᱞᱮ ᱫᱚ ᱦᱟᱸᱜ ᱪᱮᱜ ᱤᱧ ᱞᱟᱹᱭᱟᱼᱼ ᱟᱞᱫᱟ ᱚᱱᱮ ᱨᱳᱦᱤᱱᱤ ᱯᱚᱨᱚᱵᱽ ᱢᱮ ᱯᱟᱨᱚᱢᱮᱱᱟ ᱥᱮ, ᱛᱚᱠᱷᱚᱱ ᱜᱮ ᱟᱞᱮ ᱫᱚ ᱚᱱᱟ ᱛᱚᱞᱟ ᱠᱚᱫᱚᱞᱮ ᱟᱯᱷᱚᱨ ᱞᱮᱜ ᱛᱟᱦᱮᱸᱼᱟ ᱟᱫᱚ ᱦᱟᱸᱜ ᱦᱳᱭ ᱧᱚᱜ ᱟᱠᱟᱱᱟ ᱛᱚ ᱦᱩᱭ ᱠᱟᱛᱮᱜ ᱨᱮᱦᱚᱸ ᱦᱤᱛᱚᱜ ᱫᱚ ᱦᱟᱨᱟ ᱧᱚᱜ ᱟᱠᱟᱱᱟ ᱟᱫᱚ ᱟᱞᱮ ᱢᱤᱱᱤ ᱢᱮᱱᱟᱜᱼᱟ ᱛᱚ ᱢᱤᱱᱤ ᱥᱮᱞᱳ ᱢᱮᱱᱟᱜᱼᱟ ᱚᱲᱟᱜ ᱨᱮᱱᱟᱜ ᱛᱮ ᱤᱱᱟᱹ ᱛᱮ, ᱟᱞᱮ ᱫᱚ ᱦᱟᱨᱟ ᱧᱚᱜ ᱪᱤᱠᱟᱭᱟᱢ ᱟᱫᱚ ᱚᱱᱟ ᱛᱮᱜᱮ ᱨᱚᱦᱚᱭ ᱠᱟᱜ ᱢᱮ ᱦᱟᱸᱜ ᱥᱮᱨᱢᱟ ᱡᱟᱲᱤ ᱛᱚᱼᱼ ᱯᱚᱨᱮ ᱡᱟᱹᱲᱤᱭᱮᱭᱟ ᱦᱟᱸᱜ ᱩᱱᱟᱹᱜ ᱫᱤᱱ ᱟᱨ ᱠᱚᱭᱚᱜ ᱠᱟᱜ ᱟᱢ ᱠᱤ?
ᱦᱩᱸ ᱦᱩᱸ
ᱢᱟᱲᱟᱝ ᱧᱚᱜ ᱨᱮ ᱨᱚᱦᱚᱭ ᱜᱮᱭᱟᱞᱮ ᱱᱚᱛᱮ ᱫᱚ ᱛᱟᱞᱦᱮ ᱜᱚᱝᱠᱮ ᱟᱯᱮ ᱚᱸᱛᱮᱫᱚ?
ᱟᱞᱮ ᱫᱚ ᱜᱚᱢᱠᱮ ᱦᱟᱸᱜ ᱟᱸᱻ ᱟᱞᱮ ᱦᱚᱸ ᱟᱹᱰᱤ ᱞᱟᱦᱟ ᱧᱚᱜ ᱫᱚ ᱢᱟᱱᱮ ᱩᱱᱫᱚ ᱟᱞᱮ ᱦᱚᱸ ᱨᱩᱦᱱᱤ ᱯᱚᱨᱚᱵᱽᱼᱼ ᱠᱚᱨᱮ ᱜᱮᱞᱮ ᱜᱤᱰᱤᱭᱮᱫ ᱛᱟᱦᱮᱱᱟ ᱟᱫᱚ ᱦᱟᱸᱜ ᱜᱚᱝᱠᱮ ᱱᱚᱜ ᱱᱚᱝᱠᱟ ᱫᱟᱜ ᱡᱟᱹᱲᱤ ᱦᱟᱸᱜ ᱛᱚᱼᱼ ᱵᱟᱝ ᱵᱟᱭ ᱫᱟᱜ ᱮᱫᱟ ᱛᱟᱦᱞᱮ ᱠᱷᱟᱡ ᱟᱫᱚ ᱟᱞᱮᱦᱚ ᱠᱟᱹᱴᱤᱡ ᱫᱚᱞᱮᱼᱼ ᱛᱟᱭᱚᱢ ᱧᱚᱜ ᱜᱮᱭᱟᱞᱮ ᱦᱟᱸᱜ ᱛᱚᱞᱟ ᱫᱚ ᱟᱯᱷᱚᱨ ᱫᱚᱞᱮ ᱜᱤᱰᱤᱭᱮᱫᱟ ᱮᱸᱜᱼᱼ ᱠᱟᱨᱚᱱ ᱫᱚ ᱫᱟᱜ ᱵᱟᱝᱠᱷᱟᱸᱡ ᱫᱚ ᱵᱟᱝ ᱦᱩᱭᱩᱜ ᱠᱟᱱᱟ ᱛᱟᱦᱮ ᱠᱷᱟᱸᱡ ᱱᱮᱛᱟᱨ ᱫᱚ ᱫᱟᱜ ᱜᱮ ᱦᱟᱸᱜ ᱟᱥᱟᱲ ᱵᱚᱸᱜᱟ ᱢᱩᱪᱟᱹᱫ ᱥᱮ ᱮ ᱫᱟᱜ ᱮᱫᱟ ᱚᱱᱟ ᱠᱷᱟᱹᱛᱤᱨ ᱛᱮᱼᱼ ᱛᱚᱞᱟ ᱦᱚᱸ ᱛᱟᱭᱚᱢ ᱜᱮᱭᱟ ᱟᱨ ᱟᱞᱮᱭᱟᱜ ᱫᱚ ᱚᱱᱟ ᱢᱤᱱᱤ ᱠᱚᱫᱚ ᱦᱟᱸᱜ ᱵᱟᱹᱱᱩᱜᱼᱟ ᱟᱞᱮ ᱫᱚᱼᱼ ᱚᱱᱟ ᱥᱮᱨᱢᱟ ᱪᱟᱸᱫᱳᱣᱟᱜ ᱫᱟᱜ ᱡᱟᱹᱲᱤ ᱠᱚᱭᱚᱜ ᱟᱥᱟ ᱞᱮᱜᱮ ᱚᱱᱟ ᱟᱥᱟ ᱠᱟᱛᱮᱜ ᱜᱮᱞᱮᱼᱼ ᱛᱟᱦᱮᱱᱟ ᱡᱮ ᱫᱟᱜ ᱞᱮᱠᱷᱟᱱ ᱱᱟᱦᱟᱜ ᱮ ᱨᱚᱦᱚᱭᱟᱵᱚᱱ᱾ ᱟᱫᱚ ᱚᱱᱟ ᱛᱮᱜᱮ ᱫᱚ ᱟᱞᱮ ᱫᱚ ᱦᱟᱸᱜ ᱠᱟᱹᱴᱤᱡᱼᱼ ᱠᱟᱹᱴᱤᱡ ᱦᱚᱸ ᱠᱟᱹᱴᱤᱡ ᱧᱚᱜ ᱜᱮᱭᱟ ᱟᱫᱚ ᱟᱥᱟ ᱦᱩᱭᱩᱜ ᱠᱟᱱᱟ ᱡᱮ ᱦᱟᱸᱜ ᱱᱚᱣᱟ ᱟᱥᱟᱲ ᱵᱚᱸᱜᱟ ᱢᱩᱟᱹᱫ ᱛᱮ ᱫᱚ ᱦᱟᱸᱜᱼᱼ ᱵᱟᱹᱫ ᱵᱟᱹᱭᱦᱟᱹᱲ ᱨᱮ ᱫᱟᱜ ᱫᱚ ᱦᱟᱸᱜ ᱛᱤᱸᱜᱩᱱᱟ ᱟᱨ ᱵᱚᱱ ᱨᱚᱦᱚᱭᱟ᱾ ᱵᱟᱠᱷᱟᱡ ᱥᱟᱯᱲᱟᱣ ᱢᱟᱛᱚ ᱚᱱᱟ ᱟᱢᱵᱟᱵᱩᱛᱤ ᱨᱮᱱᱟᱜ᱾ ᱠᱷᱟᱹᱡᱟᱹᱲᱤ ᱩᱞ ᱠᱟᱱᱴᱷᱟᱲ ᱠᱚ ᱡᱚᱢ ᱯᱤᱴᱷᱟᱹ ᱠᱚ ᱡᱚᱢ ᱵᱟᱲᱟ ᱠᱟᱛᱮᱫ ᱨᱮᱰᱤ ᱟᱠᱟᱣᱱᱟᱞᱮ᱾ ᱪᱟᱥ ᱠᱟᱹᱢᱤᱨᱮ ᱟᱬᱜᱚ ᱞᱟᱹᱜᱤᱫ ᱫᱚ᱾
ᱦᱳᱭ ᱦᱳᱭ ᱚᱸ ᱟᱫᱚ ᱜᱚᱝᱠᱮ ᱟᱱᱮᱼᱼ ᱯᱟᱪᱷᱮᱻ ᱥᱮᱢᱟ ᱤᱭᱟ ᱨᱤᱢᱤᱞᱼᱼ ᱮᱸ ᱥᱮ ᱥᱮᱨᱢᱟ ᱯᱟᱪᱷᱮ ᱨᱟᱹᱞᱤ ᱠᱟᱜ ᱵᱚᱱ ᱵᱟᱝ᱾ ᱡᱮᱸ ᱤᱱᱟᱹ ᱠᱷᱟᱹᱛᱤᱨ ᱫᱟᱜ ᱦᱚᱸ ᱵᱟᱭ ᱡᱟᱹᱲᱤᱭᱮᱼᱟ ᱚᱠᱛᱚ ᱨᱮ ᱧᱮᱞᱚᱜ ᱠᱟᱱᱟ ᱵᱟᱝ᱾
ᱚᱣᱟ ᱦᱮᱸ ᱜᱚᱝᱠᱮ ᱚᱱᱠᱟ ᱛᱚ ᱱᱚᱜᱼᱚᱭ ᱧᱮᱞᱚᱜ ᱠᱟᱱ ᱜᱮᱭᱟ ᱠᱟᱹᱴᱤᱡ ᱦᱟᱸᱜ ᱢᱟᱱᱮᱼᱼ ᱱᱚᱜᱚᱭ ᱵᱟᱨ ᱯᱮ ᱥᱮᱨᱢᱟ ᱯᱩᱱ ᱥᱮᱨᱢᱟ ᱜᱟᱱᱤᱧ ᱞᱟᱹᱭ ᱫᱟᱲᱮᱭᱟᱜᱼᱟ ᱢᱚᱱᱮᱭᱤᱫᱟᱹᱧ᱾ ᱡᱮ ᱫᱟᱜ ᱫᱚ ᱦᱟᱸᱜ ᱠᱟᱹᱴᱤᱡ ᱢᱟᱱᱮ ᱮᱠᱫᱚᱢ ᱯᱳᱭᱞᱳ ᱟᱥᱟᱲ ᱠᱷᱚᱡᱽ ᱫᱚ ᱦᱟᱸᱜ ᱟᱞᱮ ᱫᱚ ᱫᱟᱜ ᱫᱚ ᱵᱟᱞᱮ ᱧᱟᱢ ᱮᱫᱟ᱾ ᱫᱟᱜ ᱮ ᱫᱟᱜᱭ ᱮᱠᱫᱚᱢ ᱦᱟᱱᱮ ᱢᱩᱪᱟᱹᱫ ᱨᱮ ᱟᱥᱟᱲ ᱵᱚᱸᱜᱟ ᱢᱩᱪᱟᱹᱫ ᱥᱮ ᱮ ᱫᱟᱜ ᱮᱫᱟ᱾
ᱮᱠᱟᱞ ᱱᱚᱱᱛᱮ ᱦᱚᱸ ᱚᱱᱠᱟ ᱜᱮ ᱜᱚᱝᱠᱮ ᱠᱮ ᱟᱫᱚ ᱢᱤᱫᱴᱟᱝ ᱜᱚᱝᱠᱮ ᱫᱩᱠ ᱵᱩᱡᱷᱟᱹᱜᱼᱟ ᱱᱚᱣᱟ ᱜᱮ ᱡᱮ ᱦᱚᱸᱜᱼᱚᱭ ᱱᱤᱛᱚᱜ ᱵᱚᱱ ᱨᱚᱦᱚᱭ ᱫᱟ ᱩᱱᱟᱹᱜ ᱠᱚᱥᱴᱚ ᱠᱟᱛᱮᱜ ᱵᱟᱝᱥᱮ?
ᱦᱮᱸ ᱦᱮᱸ
ᱧᱮᱞᱟᱵᱚᱱ ᱟᱱᱮᱡ ᱫᱷᱟᱱᱮᱡ ᱵᱚᱱ ᱡᱟᱦᱟᱸ ᱞᱮᱠᱟ ᱛᱮᱵᱚᱱ ᱦᱩᱭ ᱦᱚᱪᱚᱭᱟ ᱦᱩᱲᱩ ᱦᱮ ᱚᱱᱟ ᱦᱩᱲᱩ ᱠᱚᱢᱚᱱ ᱦᱩᱭ ᱦᱚᱪᱚᱭᱟ ᱟᱨ ᱟᱨ ᱧᱮᱞ ᱢᱮ ᱦᱟᱱᱮ ᱤᱨᱚᱜ ᱚᱠᱛᱚ ᱨᱮ ᱮᱢᱚᱱᱮ ᱫᱟᱜᱮ ᱫᱟᱜᱟᱭ ᱡᱟᱦᱟᱸ ᱫᱚ ᱟᱫᱚ ᱚᱱᱟ ᱠᱚᱫᱚ ᱦᱟᱸᱜ ᱚᱲᱟᱜ ᱛᱮᱦᱚᱸ ᱵᱟᱵᱚᱱ ᱟᱹᱜᱩ ᱫᱟᱲᱮᱭᱟᱜᱼᱟ ᱵᱟᱝ᱾ ᱚ ᱨᱮ ᱦᱱᱟ ᱥᱟ
ᱮᱠᱫᱚᱢ ᱱᱚᱣᱟ ᱠᱚᱫᱚ ᱦᱟᱸᱜ ᱢᱟᱱᱮ
ᱡᱟᱣ ᱥᱮᱨᱢᱟ ᱜᱮ ᱱᱚᱝᱠᱟᱱᱟᱜ ᱫᱚ ᱯᱷᱮᱥ ᱦᱩᱭᱩᱜ ᱠᱟᱱ ᱜᱮᱭᱟ ᱧᱮᱞ ᱤᱫᱤ ᱦᱩᱭᱩᱜ ᱠᱟᱱ ᱜᱮᱭᱟ ᱟᱫᱚ ᱠᱷᱟᱨᱟᱯ ᱫᱚ ᱟᱹᱰᱤ ᱫᱩᱠ ᱵᱩᱡᱩᱜ ᱛᱟᱦᱮᱱ ᱜᱮᱭᱟ ᱢᱟᱱᱮ ᱱᱚᱣᱟ ᱠᱚᱣᱟᱜ ᱢᱟᱱᱮ ᱫᱤᱥᱟᱹ ᱞᱮᱠᱷᱟᱡ ᱠᱷᱟᱨᱟᱯ ᱵᱩᱡᱟᱹᱜᱼᱟ ᱠᱟᱨᱚᱱ ᱤᱨ ᱜᱤᱛᱤᱡᱟᱜ ᱛᱟᱦᱮᱱᱟ ᱟᱨᱚ ᱚᱱᱟ ᱟᱨᱚ ᱟᱲᱮ ᱛᱮ ᱨᱟᱠᱟᱵ ᱠᱟᱛᱮᱫ ᱚᱱᱟ ᱠᱚ ᱟᱨᱚ ᱢᱤᱫ ᱫᱷᱟᱣ ᱟᱞᱟᱹᱴ ᱯᱟᱞᱟᱴ ᱢᱮ ᱟᱨᱚ ᱠᱤᱪᱷᱩ ᱜᱩᱞᱟ ᱫᱚ ᱦᱟᱸᱜ ᱚᱸᱰᱮ ᱜᱮ ᱫᱟᱨᱮᱭ ᱮᱱ ᱜᱮ ᱟᱹᱰᱤ ᱠᱷᱟᱨᱟᱯ ᱵᱩᱡᱩᱜ ᱜᱮᱭᱟ ᱜᱚᱢᱠᱮ ᱱᱚᱣᱟ ᱫᱚ᱾ ᱟᱞᱮ ᱢᱟ ᱦᱟᱜ ᱦᱩᱸ ᱟᱞᱮ ᱢᱟ ᱦᱟᱜ ᱫᱚ ᱱᱚᱝᱠᱟ ᱢᱟᱱᱮ ᱱᱚᱜᱼᱚᱭ ᱞᱟᱦᱟ ᱥᱮᱨᱢᱟ ᱠᱷᱚᱱ ᱢᱤᱫᱴᱮᱡ ᱵᱟᱨᱭᱟ ᱦᱟᱸᱜ ᱠᱷᱮᱛ ᱠᱚᱨᱮ ᱦᱟᱸᱜ ᱤᱧ ᱧᱮᱞ ᱞᱮᱫᱟ ᱚᱱᱟ ᱦᱟᱨᱵᱷᱮᱥᱴᱟᱨ ᱠᱚ ᱠᱚ ᱟᱬᱜᱚᱭ ᱮᱫᱟ ᱵᱟᱠᱷᱟᱱ ᱞᱟᱦᱟ ᱫᱚ ᱟᱞᱮ ᱥᱮᱫ ᱫᱚ ᱦᱟᱸᱜ ᱚᱱᱟ ᱠᱚᱫᱚ ᱦᱟᱸᱜ ᱵᱟᱝ ᱟᱬᱜᱚᱜ ᱠᱟᱱ ᱛᱟᱦᱮᱱᱟ ᱢᱟᱱᱮ ᱟᱞᱮ ᱫᱚ ᱡᱚ ᱛᱚ ᱤᱨ ᱵᱷᱚᱨᱥᱟ ᱨᱮᱜᱮᱞᱮ ᱛᱟᱦᱮᱱ ᱠᱟᱱ ᱛᱟᱦᱮᱱᱟ ᱡᱮ ᱤᱨ ᱦᱩᱭᱩᱜᱼᱟ ᱟᱨ ᱛᱚᱞ ᱵᱤᱸᱰᱟᱹ ᱠᱟᱛᱮᱫ ᱜᱟᱹᱰᱤ ᱛᱮ ᱞᱳᱰ ᱠᱟᱛᱮᱫ ᱚᱲᱟᱜ ᱟᱹᱜᱩᱭ ᱦᱩᱭᱩᱜᱼᱟ ᱟᱨ ᱢᱮᱥᱤᱱ ᱛᱮᱵᱚᱱ ᱫᱟᱞᱟ᱾ ᱟᱫᱚ ᱦᱟᱸᱜ ᱱᱚᱜᱼᱚᱭ ᱞᱟᱦᱟ ᱥᱮᱨᱢᱟ ᱠᱷᱚᱱ ᱜᱮ ᱧᱮᱞᱚᱜ ᱠᱟᱱᱟ ᱡᱮ ᱢᱤᱫᱴᱮᱱ ᱵᱟᱨᱭᱟ ᱠᱚ ᱟᱬᱜᱚᱭ ᱮᱫᱟ ᱟᱫᱚ ᱦᱟᱸᱜ ᱫᱮᱠᱷᱟ ᱡᱟᱠ ᱱᱚᱣᱟ ᱛᱤᱱᱟᱹᱜ ᱜᱟᱱ ᱦᱟᱸᱜ ᱥᱩᱵᱤᱫᱷᱟ ᱦᱩᱭᱩᱜ ᱠᱟᱱᱟ ᱮᱱ ᱛᱮᱫ, ᱟᱨ ᱛᱤᱱᱟᱹᱜ ᱜᱟᱱ ᱦᱟᱸᱜ ᱛᱤᱱᱟᱹᱜ ᱪᱟᱬ ᱦᱟᱸᱜ ᱡᱚᱛᱚ ᱦᱚᱲ ᱚᱱᱟ ᱦᱟᱸᱜ ᱵᱚᱱ ᱦᱟᱛᱟᱣ ᱫᱟᱲᱮᱭᱟᱜ ᱠᱟᱱᱟ ᱱᱚᱣᱟ ᱡᱟᱦᱟᱸ ᱵᱤᱜᱽᱜᱟᱱ ᱨᱮᱱᱟᱜ ᱡᱟᱦᱟᱸ ᱮᱱᱮᱢ ᱠᱟᱱᱟ ᱮᱱᱛᱮᱫ ᱡᱚᱛᱚ ᱦᱚᱲᱟᱜ ᱛᱚ ᱦᱟᱸᱜ ᱠᱟᱹᱣᱰᱤ ᱠᱚ ᱦᱚᱸ ᱵᱟᱝ ᱦᱩᱭᱩᱜ ᱠᱟᱱᱟ ᱥᱮ ᱜᱚᱝᱠᱮ ᱫᱚᱢᱮ ᱴᱟᱠᱟ ᱠᱚ ᱦᱟᱛᱟᱣ ᱫᱟ᱾
ᱮᱠᱟᱞ ᱮᱠᱟᱞ ᱟᱫᱚ ᱚᱱᱠᱟ ᱡᱮᱢᱚᱱ ᱟᱞᱮ ᱱᱚᱱᱛᱮ ᱱᱚᱜᱼᱚᱭ ᱟᱞᱮ ᱫᱚ ᱦᱟᱸᱜ ᱚᱱᱟ ᱪᱟᱹᱛ ᱵᱟᱹᱭᱥᱟᱹᱠᱷ ᱟᱞᱮ ᱫᱚ ᱦᱩᱲᱩ ᱞᱮ ᱨᱚᱦᱚᱭ ᱜᱮᱭᱟ ᱛᱚ ᱵᱟᱨ ᱡᱚᱠᱷᱚᱡ ᱦᱮᱸ ᱱᱚᱜᱼᱚᱭ ᱟᱥᱟᱲ ᱵᱚᱸᱜᱟ ᱨᱮ ᱟᱨ ᱚᱱᱛᱮ ᱪᱟᱹᱛ ᱵᱟᱹᱭᱥᱟᱹᱠᱷ ᱚᱠᱛᱚ ᱨᱮ ᱨᱚᱦᱚᱭ ᱜᱮᱭᱟ ᱞᱮ ᱛᱚ ᱦᱚᱜᱼᱚᱭ ᱚᱱᱮ ᱢᱟᱲᱟᱝ ᱧᱚᱜ ᱜᱮ ᱫᱟᱜ ᱠᱚ ᱮᱢᱚᱱᱮ ᱮᱦᱚᱵ ᱠᱮᱜᱼᱟᱭ ᱛᱚ ᱟᱞᱮ ᱦᱚᱸᱛᱚ ᱚᱱᱠᱟ ᱦᱩᱲᱩ ᱪᱤᱠᱟᱹ ᱛᱮᱢ ᱚᱲᱟᱜ ᱠᱷᱚᱱᱟᱜ ᱤᱭᱟᱹ ᱢᱟᱴᱷ ᱠᱷᱮᱛ ᱠᱷᱚᱱᱟᱜ ᱮᱢ ᱟᱹᱜᱩᱭᱟ, ᱚᱱᱟ ᱛᱮ ᱦᱟᱨᱵᱮᱥᱴᱟᱨ ᱟᱞᱮ ᱚᱱᱛᱮ ᱟᱹᱜᱩ ᱠᱟᱛᱮᱜ ᱚᱱᱟ ᱛᱮᱜᱮ ᱞᱮ ᱮᱸ ᱡᱚᱛᱚ ᱦᱩᱲᱩ ᱠᱚᱫᱚᱞᱮ ᱤᱨ ᱠᱮᱜᱼᱟ ᱤᱨ ᱯᱩᱨᱟᱹᱣ ᱠᱟᱛᱮᱜ ᱦᱟᱸᱜ ᱟᱫᱚ ᱠᱷᱚᱲ ᱜᱮ ᱞᱚᱥᱠᱟᱱᱚᱜᱼᱟ ᱵᱟᱝ ᱠᱷᱟᱱ ᱫᱚ ᱪᱮᱫ ᱦᱚᱸ ᱵᱟᱝ ᱵᱟᱝ ᱠᱷᱟᱱ ᱫᱚ ᱡᱚᱛᱚ ᱜᱮ ᱴᱷᱤᱠ ᱜᱮᱭᱟ ᱟᱫᱚ ᱦᱟᱸᱜ ᱚᱠᱚᱭ ᱠᱚ ᱨᱮᱱ ᱤᱭᱟᱹ ᱠᱚ ᱢᱮᱱᱟᱜ ᱟᱠᱟᱜ ᱠᱚᱣᱟ ᱩᱱᱠᱩ ᱰᱟᱹᱝᱨᱤ ᱠᱟᱰᱟ ᱦᱮᱸ ᱥᱮ, ᱩᱱᱠᱩ ᱜᱮ ᱱᱟᱥᱮ ᱠᱟᱹᱴᱤᱡ ᱠᱚ ᱤᱭᱟᱹ ᱧᱚᱜᱚᱜᱼᱟ ᱟᱫᱚ ᱮᱱᱛᱮᱫ ᱩᱱᱠᱩ ᱫᱚ ᱠᱚ ᱠᱤᱨᱤᱧ ᱡᱚᱱᱟᱜᱼᱟ ᱠᱷᱚᱲ ᱠᱚᱫᱚ ᱟᱫᱚ ᱦᱟᱸᱜ ᱦᱟᱨᱵᱷᱮᱥᱴᱟᱨ ᱡᱩᱫᱤ ᱡᱷᱚᱛᱚᱢ ᱪᱟᱹᱞᱩ ᱠᱟᱜᱼᱟ ᱟᱫᱚ ᱪᱤᱠᱟᱹ ᱛᱮ ᱰᱟᱝᱨᱤ ᱫᱚᱢ ᱡᱚᱜᱟᱣᱟᱭᱟ ᱵᱟᱝ ᱦᱚᱲ ᱠᱚ ᱫᱚ
ᱟᱪᱪᱷᱟ ᱜᱚᱝᱠᱮ ᱱᱚᱜᱼᱚ ᱱᱚᱣᱟ ᱡᱟᱦᱟᱸ ᱫᱚ ᱦᱟᱸᱜ ᱚᱱᱮ ᱦᱟᱨᱵᱷᱮᱥᱴᱟᱨ ᱠᱚᱛᱮ ᱡᱟᱦᱟᱸ ᱠᱷᱚᱲ ᱠᱚᱫᱚ ᱦᱟᱸᱜ ᱱᱚᱥᱴᱚᱜ ᱠᱟᱱ ᱱᱚᱣᱟ ᱫᱚ ᱜᱚᱢᱠᱮ ᱠᱤ ᱚᱲᱟᱜ ᱟᱹᱜᱩ ᱠᱟᱛᱮ ᱱᱚᱣᱟ ᱫᱚ ᱰᱟᱝᱨᱤ ᱡᱚᱢ ᱮᱢ ᱵᱟᱝ ᱜᱟᱱᱚᱜᱼᱟ?
ᱟᱫᱚ ᱜᱚᱢᱠᱮ ᱚᱱᱮ ᱵᱟᱹᱧ ᱞᱟᱹᱭ ᱟᱢ ᱠᱟᱱᱟ ᱟᱫᱚ ᱮᱥᱴᱟᱨ ᱨᱮᱫᱚ ᱟᱫᱚ ᱚᱱᱛᱮ ᱞᱚᱥᱚᱫ ᱵᱟᱹᱫ ᱨᱮᱛᱚ ᱟᱫᱚ ᱟᱨᱚ ᱟᱨᱚ ᱚᱱᱟ ᱡᱚᱠᱷᱚᱱ ᱪᱟᱹᱞᱩᱭ ᱮᱫᱼᱟᱭ ᱥᱮ ᱜᱟᱹᱰᱤ ᱜᱟᱹᱰᱤ ᱡᱚᱠᱷᱚᱱᱮ ᱪᱟᱞ ᱫᱟᱜᱼᱼ ᱛᱤᱸᱜᱩ ᱟᱠᱟᱱᱟ ᱛᱚ ᱚᱱᱟ ᱨᱮᱜᱮ ᱜᱟᱹᱰᱤ ᱪᱟᱹᱞᱩᱭ ᱮᱫ ᱟᱭ ᱢᱟᱱᱮ ᱠᱷᱟᱫ ᱵᱟᱫᱚᱜ ᱠᱟᱱᱟ ᱟᱫᱚ ᱚᱱᱟ ᱠᱚᱫᱚ ᱚᱠᱟ ᱨᱮ ᱧᱩᱨᱩᱜ ᱠᱟᱱᱟ ᱡᱚᱛᱚ ᱚᱱᱟ ᱫᱟᱜ ᱤᱭᱟᱹᱨᱮ ᱟᱫᱚ ᱚᱱᱟ ᱠᱚᱫᱚ ᱪᱤᱠᱟ ᱛᱮᱢ ᱟᱹᱜᱩᱭᱟ᱾ ᱦᱮᱸ ᱪᱮᱛᱟᱱ ᱪᱮᱛᱟᱱᱟᱜ ᱩᱪᱷᱟᱹᱣ ᱠᱟᱛᱮ ᱟᱹᱜᱩ ᱜᱟᱱᱚᱜ ᱠᱟᱱᱟ, ᱟᱨ ᱞᱟᱛᱟᱨ ᱨᱮᱱᱟᱜ ᱢᱟ ᱮᱠᱫᱚᱢ ᱯᱩᱨᱟᱹ ᱫᱟᱜ ᱨᱮ ᱡᱚᱵᱮᱜ ᱠᱟᱱᱟ ᱚᱱᱟ ᱠᱚᱫᱚ ᱟᱹᱜᱩ ᱠᱟᱛᱮᱫ ᱱᱚᱣᱟ ᱞᱚᱥᱚᱫ ᱟᱠᱟᱱᱟ ᱚᱠᱟ ᱟᱫᱚ ᱪᱮᱠᱟᱢ ᱟᱹᱨᱩᱵᱟ ᱩᱱᱟᱹᱜ ᱠᱟᱱ ᱫᱚ ᱵᱟᱝ ᱚᱱᱟ ᱠᱷᱟᱛᱤᱨ ᱟᱫᱚ ᱦᱳᱭ ᱵᱟᱠᱷᱟᱱ ᱡᱟᱦᱟᱸ ᱠᱚ ᱟᱹᱜᱩ ᱛᱮᱱᱟᱜ ᱚᱱᱟ ᱫᱚ ᱱᱟᱥᱮ ᱫᱚ ᱟᱹᱜᱩ ᱜᱟᱱᱚᱜ ᱠᱟᱱᱟ ᱟᱨ ᱡᱟᱦᱟᱸ ᱯᱩᱨᱟᱹ ᱠᱷᱚᱲ ᱡᱟᱸᱦᱟ ᱞᱟᱦᱟ ᱮᱜ ᱮᱸ ᱵᱚᱱ ᱟᱵᱚ ᱦᱩᱲᱩ ᱠᱚᱵᱚᱱ ᱤᱨ ᱠᱟᱛᱮ ᱵᱚᱱ ᱟᱹᱜᱩᱭ ᱮᱫ ᱛᱟᱦᱮᱸᱫ ᱚᱱᱠᱟ ᱫᱚ ᱵᱟᱝ ᱟᱹᱜᱩ ᱜᱟᱱᱚᱜ ᱠᱟᱱᱟ
ᱚ ᱟᱪᱪᱷᱟ
ᱫᱤᱭᱮ ᱯᱚᱨ ᱜᱚᱝᱠᱮ ᱟᱯᱮ ᱫᱚ ᱦᱟᱸᱜ ᱥᱤ ᱫᱚ ᱢᱟᱱᱮ ᱱᱚᱝᱠᱟ ᱟᱵᱚᱣᱟᱜ ᱱᱟᱦᱮᱞ ᱠᱚᱛᱮ ᱵᱚᱱ ᱥᱤᱭ ᱮᱫᱟ ᱥᱮ ᱱᱚᱝᱠᱟ ᱴᱮᱠᱴᱟᱨ ᱠᱚ ᱛᱮ
ᱟᱫᱚ ᱥᱤ ᱜᱚᱢᱠᱮ ᱱᱟᱦᱟᱜ ᱫᱚ ᱚᱱᱟ ᱠᱚᱨᱮᱱ ᱫᱚ ᱦᱟᱸᱜ ᱤᱭᱟᱹ ᱠᱚᱫᱚ ᱢᱮᱱᱟᱜ ᱟᱠᱟᱜ ᱠᱚ ᱜᱮᱭᱟ ᱾ ᱟᱫᱚ ᱦᱚᱸᱜ-ᱚᱭ ᱡᱟᱦᱟᱸ ᱠᱚᱨᱮ ᱦᱚᱭᱛᱳ ᱴᱩᱠ ᱴᱟᱠ ᱵᱟᱲᱜᱮ ᱠᱚᱨᱮ ᱚᱱᱟ ᱠᱚᱨᱮ ᱜᱮ ᱥᱤᱭᱟᱜ-ᱟ ᱤᱭᱟᱹ ᱠᱟᱛᱮ, ᱵᱟᱝᱠᱷᱟᱱ ᱫᱚ ᱦᱟᱱᱮ ᱵᱟᱹᱭᱦᱟᱹᱲ ᱠᱚ ᱛᱟᱯᱚᱨᱮ ᱟᱨ ᱩᱱᱟᱹᱜ ᱴᱟᱸᱹᱰᱤ ᱢᱟᱴᱷ ᱠᱚ ᱢᱮᱱᱟᱜ ᱟ ᱠᱟᱫᱟ ᱦᱟᱸᱜ ᱚᱱᱟ ᱠᱚ ᱦᱟᱸᱜ ᱞᱚᱴᱟᱨ ᱛᱮ ᱜᱮ ᱞᱮ ᱪᱟᱹᱞᱩᱭᱟ ᱦᱮᱸ ᱟᱫᱚ ᱚᱱᱟ ᱛᱮᱫᱚ ᱠᱟᱹᱴᱤᱡ ᱥᱩᱵᱤᱫᱟ ᱦᱚᱸ ᱥᱩᱵᱤᱫᱟ ᱧᱚᱜ ᱜᱮᱭᱟ ᱟᱹᱰᱤ ᱡᱚᱞᱫᱤ ᱦᱩᱭᱩᱜᱼᱟ ᱟᱨ ᱠᱟᱰᱟ ‌ᱱᱟᱦᱮᱞ ᱥᱮ ᱰᱟᱝᱨᱤ ᱱᱟᱦᱮᱞ ᱫᱚ ᱠᱟᱹᱴᱤᱡ ᱞᱮᱴᱚᱜᱼᱟ ᱥᱮ ᱟᱹᱰᱤ ᱜᱷᱟᱹᱲᱤᱡ ᱥᱤ ᱞᱟᱜᱟᱣ ᱟᱢᱟ ᱾ ᱵᱟᱨ ᱪᱟᱥ ᱠᱮᱫ ᱥᱮᱢ ᱵᱮᱥ ᱢᱚᱸᱡᱽ ᱧᱚᱜ ᱮᱠᱫᱚᱢ ᱦᱟᱥᱟ ᱦᱩᱭᱱᱟ ᱾ ᱱᱚᱝᱠᱟ ᱟᱨᱠᱤ ᱟᱫᱚ ᱩᱱᱟᱹᱜ ᱜᱟᱱ ᱠᱷᱮᱛ ᱢᱮᱱᱟᱜ ᱛᱚ ᱟᱫᱚ ᱡᱷᱚᱛᱚ ᱛᱚ ᱟᱨ ᱥᱤ ᱦᱚᱸ ᱵᱟᱝ ᱤᱡᱟᱹᱜ ᱠᱟᱱᱟ ᱥᱚᱢᱵᱷᱚᱵᱚᱜ ᱠᱟᱱᱟ ᱾ ᱟᱫᱚ ᱤᱱᱟᱹ ᱤᱭᱟᱹ ᱛᱟᱦᱚᱞᱮ ᱫᱚ ᱦᱟᱸᱜ ᱞᱚᱴᱟᱨ ᱛᱮᱜᱮ ᱛᱟᱦᱚᱞᱮ ᱜᱚᱝᱠᱮ ᱟᱨ ᱚᱱᱛᱮᱸ ᱫᱚ
ᱟᱞᱮ ᱥᱮᱫ ᱦᱚᱸ ᱜᱚᱝᱠᱮ ᱦᱟᱸᱜ ᱞᱟᱦᱟ ᱧᱚᱜ ᱦᱟᱸᱜ ᱫᱚ ᱡᱚᱛᱚ ᱦᱚᱲ ᱨᱮᱱ ᱜᱮ ᱰᱟᱝᱨᱤ ᱠᱟᱲᱟ ᱫᱚ ᱦᱟᱸᱜ ᱦᱮᱱᱟᱜ ᱠᱚ ᱜᱮᱭᱟ ᱟᱫᱚ ᱞᱟᱦᱟ ᱞᱟᱦᱟ ᱫᱚ ᱡᱚᱛᱚ ᱜᱮ ᱦᱟᱸᱜ ᱱᱚᱝᱠᱟ ᱜᱮ ᱡᱚᱛᱚ ᱦᱚᱲᱞᱮ ᱥᱤᱭᱮᱫ ᱛᱟᱦᱮᱱᱟ ᱵᱟᱹᱫ ᱵᱟᱹᱭᱦᱟᱹᱲ ᱠᱚ ᱨᱮ ᱢᱤᱫ ᱥᱟᱶ ᱛᱮᱜᱮ ᱾ ᱟᱫᱚ ᱦᱟᱸᱜ ᱱᱟᱦᱟᱜ ᱫᱚ ᱜᱚᱝᱠᱮ ᱱᱚᱝᱠᱟ ᱦᱩᱭ ᱠᱟᱱᱟ ᱡᱮ ᱡᱚᱛᱚ ᱦᱚᱲᱜᱮ ᱟᱫᱚ ᱦᱟᱸᱜ ᱴᱮᱠᱴᱟᱨ ᱛᱮᱜᱮ ᱦᱟᱸᱜ ᱱᱤᱛᱚᱜ ᱫᱚ ᱥᱤ ᱦᱩᱭᱩᱜ ᱠᱟᱱᱟ ᱮᱸᱻ ᱡᱚᱛᱚ ᱦᱚᱲ ᱠᱚ ᱵᱩᱡ ᱫᱟᱲᱮᱭᱟᱜ ᱠᱟᱱᱟ ᱦᱳᱭᱛᱳ ᱮᱢᱱᱤ ᱦᱟᱸᱜ ᱰᱟᱝᱝᱨᱤ ᱱᱟᱦᱮᱞ ᱛᱮ ᱥᱤ ᱛᱮᱫᱚ ᱦᱟᱸᱜ ᱡᱟ ᱫᱤᱱ ᱥᱚᱢᱚᱭ ᱞᱟᱜᱟᱜ ᱠᱟᱱᱟ
ᱦᱳᱭ ᱾
ᱛᱟᱨ ᱵᱟᱨᱭᱟ ᱯᱮᱭᱟ ᱠᱷᱮᱛ ᱜᱮ ᱥᱤᱭᱳᱜ ᱠᱟᱱᱟ ᱟᱨ ᱦᱟᱸᱜ ᱴᱮᱠᱴᱟᱨ ᱞᱟᱜᱟᱣ ᱞᱮᱠᱟᱡ ᱢᱤᱫ ᱫᱤᱱ ᱛᱮᱜᱮ ᱦᱚᱭ- ᱢᱤᱫ ᱥᱟᱭᱤᱰ ᱨᱮᱱᱟᱜ ᱫᱚ ᱦᱳᱭᱛᱳ ᱡᱚᱛᱚ ᱥᱤ ᱪᱟᱵᱟᱜ ᱠᱟᱱᱟ, ᱟᱫᱚ ᱚᱱᱟ ᱦᱟᱸᱜ ᱜᱚᱢᱠᱮ ᱟᱫᱚ ᱦᱟᱸᱜ ᱟᱥᱛᱮ ᱟᱥᱛᱮ ᱧᱮᱞᱚᱜ ᱠᱟᱱᱟ ᱡᱚᱛᱚ ᱦᱟᱸᱜ ᱠᱷᱮᱛ ᱠᱚᱨᱮ ᱫᱚ ᱟᱫᱚ ᱦᱟᱸᱜ ᱴᱮᱠᱴᱟᱨ ᱜᱮ ᱱᱤᱛᱚᱜ ᱫᱚ ᱦᱟᱸᱜ ᱞᱮ
ᱚᱱᱟ ᱞᱚᱴᱟᱨ ᱛᱮᱜᱮ ᱦᱟᱸᱜ ᱞᱮ ᱪᱟᱥ ᱮᱫᱟ ᱮᱱᱛᱮ ᱾
ᱟᱪᱪᱷᱟ ᱟᱪᱪᱷᱟ ᱦᱮᱸ ᱱᱚ
ᱦᱮᱸ ᱞᱟᱹᱭ ᱢᱮ ᱜᱚᱢᱠᱮ ᱾
ᱱᱚᱛᱮ ᱦᱚᱸ ᱚᱱᱠᱟ ᱜᱮ ᱢᱟᱱᱮ ᱠᱷᱩᱵ ᱠᱚᱢ ᱧᱮᱞᱚᱜ ᱠᱟᱱᱟ ᱡᱟᱦᱟᱸ ᱤᱭᱟᱹ ᱰᱟᱝᱨᱤ ᱱᱟᱦᱮᱞ ᱥᱮ ᱠᱟᱰᱟ ᱱᱟᱦᱮᱞ ᱮᱢ ᱞᱟᱹᱭᱫᱟ ᱜᱚᱝᱠᱮ ᱾ ᱟᱹᱰᱤ ᱠᱷᱩᱵ ᱠᱚᱢ ᱧᱮᱞᱚᱜ ᱠᱟᱱᱟ ᱟᱫᱚ ᱢᱮᱱᱟᱜ ᱟᱠᱟ ᱠᱚᱣᱟ, ᱡᱟᱱᱛᱷᱟᱲ ᱠᱚᱨᱮᱱ ᱦᱚᱲ ᱰᱟᱝᱨᱤ ᱠᱚᱫᱚ ᱟᱫᱚ ᱦᱟᱸᱜ ᱠᱟᱰᱟ ᱠᱚᱦᱚᱸ ᱢᱮᱱᱟᱜ ᱟᱠᱟᱫ ᱠᱚᱣᱟ ᱾ ᱮᱱᱛᱮ ᱟᱫᱚ ᱚᱱᱟ ᱛᱮᱫᱚ ᱦᱟᱸᱜ ᱚᱱᱮ ᱡᱟᱦᱟᱸᱟᱢ ᱞᱟᱹᱭ ᱠᱮᱜᱼᱟ ᱡᱟᱦᱟᱸ ᱠᱟᱹᱴᱤᱡ ᱱᱮᱛᱟᱨ ᱡᱟᱦᱟᱸ ᱠᱟᱹᱴᱤᱡ ᱚᱥᱩᱵᱤᱫᱟ ᱧᱚᱜᱼᱟ ᱥᱮ ᱩᱥᱟᱹᱨᱟ ᱧᱚᱜᱼᱟ ᱦᱚᱭᱛᱳ ᱧᱮᱞ ᱢᱮ ᱚᱱᱟ ᱫᱷᱟᱨᱮ ᱧᱚᱜ ᱤᱧᱟᱹᱜ ᱵᱟᱹᱫᱽ ᱠᱷᱮᱛ ᱢᱮᱱᱟᱜ ᱛᱤᱧᱟᱹ ᱤᱧ ᱡᱩᱫᱤ ᱟᱸ ᱴᱨᱟᱠᱴᱟᱨ ᱛᱤᱧ ᱪᱟᱹᱞᱩᱭᱟ ᱢᱤᱫ ᱫᱤᱱ ᱛᱮᱜᱮᱧ ᱤᱭᱟᱹ ᱠᱮᱫᱟ ᱟᱨ ᱡᱟᱦᱟᱸ ᱠᱟᱹᱢᱤ ᱢᱮᱱᱟᱜ ᱠᱟᱜ ᱠᱚ ᱩᱱᱠᱩ ᱦᱟᱸᱜ ᱚᱸᱰᱮ ᱠᱚ ᱨᱚᱦᱚᱭ ᱦᱩᱭ ᱯᱩᱨᱟᱹᱣ ᱠᱮᱜ-ᱟ ᱟᱨ ᱱᱟᱦᱮᱞ ᱛᱮᱫᱚ ᱦᱟᱯᱮ ᱛᱮᱦᱮᱧ ᱚᱱᱟ ᱵᱟᱢ ᱯᱩᱨᱟᱹᱣ ᱞᱮᱼᱟ ᱟᱨᱚᱸ ᱜᱟᱯᱟ ᱪᱟᱞᱟᱜ ᱛᱮ ᱟᱨᱦᱚᱸ ᱚᱸᱰᱮ ᱤᱭᱟᱹ ᱦᱚᱴᱚ ᱠᱟᱜ ᱢᱮ, ᱥᱟᱸᱹᱜᱤᱧ ᱧᱚᱜ ᱠᱷᱮᱛ ᱠᱚᱫᱚ ᱟᱫᱚ ᱦᱮᱸ ᱥᱮ ᱟᱨ ᱪᱟᱞᱟᱣ ᱦᱚᱸ ᱪᱮᱫ ᱞᱮᱠᱟ ᱠᱟᱹᱴᱤᱡ ᱵᱩᱡᱷᱟᱹᱜᱼᱟ ᱾ ᱫᱤᱱᱟᱹᱢ ᱫᱤᱱᱟᱹᱢ ᱫᱚ ᱵᱟᱝ ᱾ ᱚᱱᱟ ᱤᱭᱟᱹᱛᱮ ᱦᱟᱸᱜ ᱚᱱᱟ ᱥᱩᱵᱤᱫᱷᱟ ᱧᱚᱜ ᱠᱟᱱᱟ ᱾ ᱟᱫᱚ ᱚᱱᱟ ᱠᱟᱛᱷᱟ ᱨᱮ ᱵᱟᱹᱱᱩᱜ-ᱟ ᱥᱮ ᱡᱩᱜᱽ ᱥᱟᱶᱛᱮ ᱛᱟᱞ ᱢᱤᱞᱟᱹᱣ ᱠᱟᱛᱮᱜ ᱛᱟᱲᱟᱢ ᱜᱮ ᱱᱟᱯᱟᱭᱟᱜ ᱵᱮᱥᱟ ᱚᱱᱟ ᱵᱚᱞᱮ ᱟᱫᱚ ᱦᱟᱸᱜ ᱱᱤᱡᱮᱨᱟᱜ ᱟᱯᱱᱟᱨᱟᱜ ᱡᱤᱱᱤᱥ ᱫᱚ ᱵᱟᱵᱚᱱ ᱦᱤᱲᱤᱧ ᱠᱟᱜ ᱢᱟ ᱵᱟᱝ ᱥᱮ,
ᱵᱟᱝ ᱵᱟᱝ ᱚᱱᱟ ᱫᱚ ᱵᱟᱝ ᱱᱚᱣᱟ ᱠᱚᱫᱚ ᱦᱟᱸᱜ ᱜᱚᱝᱠᱮ ᱱᱚᱝᱠᱟ ᱠᱟᱱᱟ ᱱᱚᱜᱼᱚᱭ ᱱᱚᱣᱟ ᱫᱚ ᱵᱤᱜᱽᱜᱟᱱ ᱨᱮᱱᱟᱜ ᱢᱤᱫᱴᱮᱱ ᱮᱱᱮᱢ ᱠᱟᱱᱟ ᱜᱚᱝᱠᱮ ᱾ ᱱᱚᱜᱼᱚᱭ ᱡᱮᱢᱚᱱ ᱟᱞᱟᱝ ᱞᱟᱝ ᱨᱚᱯᱚᱲ ᱠᱟᱱᱟ ᱟᱢ ᱛᱤᱱᱟᱹᱜ ᱥᱟᱺᱜᱤᱧ ᱨᱮ ᱦᱮᱱᱟᱜ ᱢᱮᱭᱟ ᱤᱧ ᱛᱤᱱᱟᱹᱜ ᱥᱟᱺᱜᱤᱧ ᱨᱮ ᱦᱤᱱᱟᱹᱧᱟ, ᱚᱛᱷᱚᱪᱚ ᱞᱟᱝ ᱨᱚᱯᱚᱲᱫᱟ ᱱᱚᱣᱟ ᱫᱚ ᱢᱤᱫᱴᱟᱝ ᱥᱩᱵᱤᱫᱷᱟ ᱠᱟᱱᱟ, ᱱᱚᱣᱟ ᱫᱚ ᱢᱤᱫᱴᱮᱱ ᱥᱩᱵᱤᱫᱷᱟ ᱠᱟᱱᱟ ᱾ ᱜᱟᱞᱚᱪ ᱨᱮᱱᱟᱜ ᱥᱮ ᱟᱞᱟᱝ ᱦᱟᱸᱜ ᱵᱟᱞᱟᱝ ᱧᱟᱯᱟᱢ ᱞᱮᱠᱷᱟᱱ ᱦᱚᱭᱛᱳ ᱵᱟᱞᱟᱝ ᱨᱚᱯᱚᱲ ᱫᱟᱲᱮᱭᱟᱜᱼᱟ ᱜᱮᱭᱟ ᱾ ᱦᱚᱜᱼᱚ ᱱᱚᱝᱠᱟ ᱜᱮ ᱴᱨᱟᱠᱴᱟᱨ ᱠᱚᱦᱚᱸ ᱚᱱᱟ ᱦᱚᱸ ᱢᱤᱫᱴᱮᱱ ᱵᱤᱜᱽᱜᱟᱱ ᱨᱮᱱᱟᱜ ᱮᱱᱮᱢ ᱠᱟᱱ ᱜᱮᱭᱟ ᱡᱟᱦᱟᱸ ᱫᱚ ᱱᱩᱠᱩ ᱰᱟᱝᱨᱤ ᱠᱟᱲᱟ ᱠᱚ ᱚᱱᱟ ᱠᱷᱚᱡ ᱠᱚ ᱚᱱᱟ ᱠᱚ ᱤᱭᱟᱹᱣ ᱟᱠᱟᱫᱟ ᱡᱮ, ᱱᱚᱣᱟ ᱠᱟᱹᱢᱤ ᱪᱤᱠᱟᱹᱛᱮ ᱥᱚᱦᱚᱡᱽ ᱜᱟᱱᱚᱜᱼᱟ ᱾ ᱟᱫᱚ ᱚᱱᱠᱟᱜᱮ ᱜᱚᱢᱠᱮ ᱚᱱᱟ ᱠᱚᱫᱚ ᱦᱟᱸᱜ ᱡᱟᱦᱟᱸ ᱫᱚ ᱱᱟᱯᱟᱭ ᱡᱤᱱᱤᱥ ᱠᱟᱱᱟ, ᱚᱱᱟ ᱫᱚ ᱦᱟᱸᱜ ᱛᱚ ᱜᱚᱢᱠᱮ ᱦᱟᱛᱟᱣ ᱫᱚ ᱞᱟᱜᱟᱣ ᱵᱚᱱ ᱜᱮᱭᱟ ᱾ ᱟᱨᱼᱼ ᱦᱟᱛᱟᱣ ᱞᱮᱠᱷᱟᱡ ᱦᱚᱭᱛᱳ ᱟᱵᱚᱣᱟᱜ ᱥᱩᱵᱤᱫᱷᱟ ᱵᱮᱥᱤ ᱦᱩᱭᱩᱜ ᱛᱟᱵᱚᱱᱟ, ᱟᱨᱚ ᱵᱮᱥᱤ ᱠᱤᱪᱷᱩ ᱱᱚᱸᱰᱮ ᱠᱷᱚᱡ ᱯᱨᱚᱰᱟᱠᱥᱮᱱ ᱵᱚᱱ ᱮᱢ ᱫᱟᱲᱮᱭᱟᱜᱼᱟ ᱮᱱᱛᱮᱫ ᱾
ᱦᱩᱸ ᱾
ᱦᱚᱭᱛᱳ ᱡᱟᱦᱟᱸ ᱫᱚ ᱦᱟᱸᱜ ᱟᱵᱚ ᱯᱚᱱᱨᱚ ᱫᱤᱱ ᱛᱮ ᱪᱟᱥ ᱠᱟᱛᱮ ᱵᱚᱱ ᱨᱟᱠᱟᱵ ᱨᱟᱠᱟᱵᱮᱫ ᱛᱟᱦᱮᱱᱟ ᱚᱱᱟ ᱦᱳᱭᱛᱳ ᱚᱸᱰᱮ ᱢᱚᱬᱮ ᱫᱤᱱ ᱛᱮ ᱪᱟᱥ ᱠᱟᱛᱮᱫ ᱵᱚᱱ ᱨᱟᱠᱟᱵᱟ, ᱛᱟᱦᱚᱞᱮ ᱟᱨ ᱮᱴᱟᱜ ᱡᱟᱭᱜᱟ ᱨᱮ ᱦᱟᱸᱜ ᱟᱵᱚ ᱚᱱᱟ ᱠᱟᱹᱢᱤ ᱵᱚᱱ ᱠᱷᱚᱨᱚᱪ ᱫᱟᱲᱮᱭᱟᱜᱼᱟ ᱾ ᱚᱱᱟᱛᱮ ᱜᱚᱝᱠᱮ ᱦᱟᱸᱜ ᱱᱚᱣᱟ ᱫᱚ ᱱᱟᱯᱟᱭ ᱱᱟᱯᱟᱭ ᱜᱮ ᱦᱟᱸᱜ ᱤᱧ ᱢᱚᱱᱮᱭᱮᱫᱟ, ᱡᱮ ᱱᱚᱣᱟ ᱠᱤᱪᱷᱩ ᱜᱩᱞᱟ ᱦᱟᱸᱜ ᱡᱟᱦᱟᱸ ᱫᱚ ᱵᱤᱜᱽᱜᱟᱱ ᱨᱮᱱᱟᱜ ᱮᱱᱮᱢ ᱛᱟᱦᱮᱱᱟᱼᱼ ᱚᱱᱟ ᱠᱚᱫᱚ ᱦᱚᱭᱛᱳ ᱥᱚᱴᱷᱤᱠ ᱵᱮᱵᱚᱦᱟᱨ ᱞᱮᱠᱷᱟᱡ ᱦᱚᱭᱛᱳ ᱟᱵᱚᱣᱟᱜ ᱵᱷᱟᱹᱜᱤ ᱦᱩᱭᱩᱜ ᱛᱟᱵᱚᱱᱟ ᱾
ᱮᱠᱫᱚᱢ ᱟᱹᱰᱤ ᱡᱚᱛᱷᱟᱛ ᱠᱟᱛᱷᱟ ᱜᱚᱢᱠᱮ ᱮᱫᱚᱢ ᱴᱷᱤᱠ ᱾
ᱦᱩᱸ ᱾
ᱚᱱᱟ ᱦᱚᱸ ᱠᱟᱛᱷᱟ ᱠᱟᱱ ᱜᱮ ᱟᱫᱚ ᱚᱱᱮ, ᱡᱩᱫᱤ ᱚᱱᱟ ᱵᱚᱱ ᱞᱟᱹᱭᱟ ᱡᱮ ᱮᱯ ᱚᱱᱟ ᱫᱚ ᱥᱟᱹᱨᱤ ᱠᱟᱛᱷᱟ ᱱᱟᱦᱟᱜ ᱡᱩᱜᱽ ᱨᱮ ᱤᱧ ᱵᱟᱹᱧ ᱞᱟᱹᱭᱠᱟᱜ ᱡᱮ ᱡᱩᱜᱽ ᱥᱟᱱᱨᱮᱼᱼ ᱛᱟᱞ ᱢᱤᱞᱟᱹᱣ ᱠᱟᱛᱮᱜ ᱛᱟᱲᱟᱢ ᱜᱮ ᱱᱟᱯᱟᱭᱟ ᱦᱮᱸ ᱵᱟᱝ, ᱠᱟᱨᱚᱱ ᱡᱟᱦᱟᱸᱢ ᱞᱟᱹᱭ ᱠᱮᱫᱟ ᱠᱟᱹᱢᱤ ᱠᱟᱹᱥᱱᱤ ᱡᱟᱦᱟᱸ ᱟᱵᱚᱣᱟᱜ ᱡᱟᱹᱞᱫᱤᱭᱟᱜ ᱟᱨᱚ ᱮᱴᱟᱜ ᱚᱱᱟ ᱠᱟᱹᱢᱤ ᱡᱟᱦᱟᱸ ᱨᱮᱢ ᱞᱟᱜᱟᱣ ᱠᱮᱭᱟ, ᱟᱨᱚᱸ ᱮᱴᱟᱜ ᱠᱟᱹᱢᱤ ᱚᱱᱟ ᱩᱥᱟᱹᱨᱟ ᱧᱚᱜ ᱦᱩᱭ ᱞᱮᱱᱠᱷᱟᱱ ᱟᱨᱚᱸ ᱦᱟᱱᱟ ᱠᱟᱹᱢᱤ ᱨᱮᱢ ᱡᱚᱯᱲᱟᱣ ᱫᱟᱲᱮᱭᱟᱜᱼᱟ ᱵᱟᱝ ᱾
ᱦᱮᱸ ᱜᱚᱝᱠᱮ, ᱚᱱᱟ ᱢᱟ ᱮᱠᱫᱚᱢ ᱠᱟᱱ ᱜᱮᱭᱟ ᱪᱮᱫᱟᱜ ᱥᱮ ᱟᱵᱚ ᱫᱚ ᱫᱤᱱ ᱠᱟᱹᱢᱤ, ᱫᱤᱱ ᱠᱟᱹᱢᱤ ᱡᱚᱢ ᱦᱚᱲ ᱠᱟᱱᱟ ᱵᱚᱱ ᱾ ᱟ ᱛᱟᱦᱞᱮᱠᱟᱡ ᱛᱟᱲᱟ ᱛᱟᱲᱤ ᱦᱩᱭ ᱞᱮᱱᱠᱷᱟᱱ ᱟᱨᱚ ᱮᱴᱟᱜ ᱠᱟᱹᱢᱤ ᱵᱚᱱ ᱥᱟᱵᱟ ᱚᱱᱟ ᱦᱚᱸ ᱠᱟᱹᱢᱤ ᱵᱚᱱ ᱯᱩᱨᱟᱹᱣ ᱦᱚᱫᱟ ᱾ ᱟ ᱵᱟᱠᱷᱟᱱ ᱫᱚ ᱦᱟᱸᱜ ᱵᱟᱵᱚᱱ ᱯᱩᱨᱟᱹᱣ ᱞᱮᱠᱷᱟᱡ ᱫᱚ ᱱᱚᱣᱟ ᱢᱟᱛᱚ ᱟᱵᱚᱣᱟᱜ ᱢᱮᱱ ᱠᱟᱹᱢᱤ ᱠᱟᱱ ᱛᱟᱵᱚᱱᱟ, ᱢᱮᱱ ᱥᱩᱨᱥ ᱨᱮ ᱦᱟᱸᱜ ᱢᱚᱱᱮ ᱦᱩᱭᱩᱜ ᱠᱟᱱᱟ ᱡᱮ ᱪᱟᱥ ᱵᱟᱥ ᱜᱮ ᱦᱟᱸᱜ ᱱᱚᱣᱟ ᱠᱷᱚᱡ ᱜᱮ ᱡᱚᱢ ᱠᱚᱵᱚᱱ ᱟᱨᱡᱟᱣ ᱮᱫᱟ ᱟᱱᱟᱡ ᱠᱚ ᱟᱫᱚ ᱱᱚᱣᱟ ᱜᱮ ᱦᱟᱸᱜ ᱡᱩᱫᱤ ᱢᱤᱫ ᱪᱟᱸᱫᱳ ᱞᱟᱜᱟᱜᱼᱟ, ᱛᱟᱦᱚᱞᱮ ᱠᱷᱟᱱ ᱫᱚ ᱟᱫᱚ ᱱᱚᱣᱟ ᱨᱮᱜᱮ ᱩᱱᱟᱹᱜ ᱫᱤᱱ ᱵᱚᱱ ᱮᱢᱟ ᱛᱟᱦᱚᱞᱮ ᱠᱷᱟᱱ ᱟᱨᱚ ᱮᱴᱟᱜ ᱠᱟᱹᱢᱤ ᱠᱚᱢᱟ ᱦᱮᱱᱟᱜ ᱛᱟᱵᱚᱱ ᱜᱮ ᱾
ᱦᱚᱭ ᱦᱚᱭ ᱾
ᱚᱱᱛᱮ ᱦᱚᱸ ᱠᱟᱹᱢᱤ ᱫᱚ ᱰᱷᱮᱨ ᱪᱟᱞᱟᱜ ᱠᱟᱱᱟ ᱾
ᱛᱟᱠᱟᱲᱮ ᱾ ᱥᱟᱹᱨᱤ ᱠᱟᱛᱷᱟ ᱠᱟᱱ ᱜᱮᱭᱟ, ᱟᱫᱚ ᱱᱟᱜ ᱡᱩᱜᱽ ᱨᱮ ᱡᱮ ᱱᱚᱜᱼᱚᱭ ᱡᱮ ᱱᱚᱝᱠᱟ ᱱᱟᱜ ᱟᱨᱚ ᱧᱮᱞ ᱢᱮ ᱦᱚᱭᱛᱚ ᱱᱚᱣᱟ ᱦᱟᱯᱮᱱ ᱫᱤᱱ ᱨᱮ ᱟᱨᱚ ᱪᱮᱫ ᱠᱚᱪᱚ ᱟᱨᱚ ᱦᱟᱸᱜ ᱛᱩᱫᱩᱜ ᱠᱟᱱᱟ ᱵᱟᱝ ᱾ ᱞᱟᱦᱟ ᱛᱮᱫᱚ ᱦᱚᱭᱛᱚ ᱚᱱᱠᱟ ᱫᱚ ᱵᱟᱝ ᱧᱮᱞ ᱦᱩᱭ ᱞᱮᱱ ᱛᱟᱦᱮᱸᱫ, ᱞᱟᱦᱟ ᱛᱮᱫᱚ ᱚᱱᱠᱟ ᱯᱟᱣᱟᱨ ᱴᱤᱞᱟᱨ ᱧᱮᱞᱚᱜᱼᱼ ᱠᱟᱱ ᱛᱮ ᱟᱫᱚ ᱱᱮᱛᱟᱨ ᱟᱥᱮ ᱯᱟᱥᱮ ᱴᱨᱟᱠᱴᱟᱨ ᱮᱱᱟ ᱟᱨᱚ ᱱᱮᱛᱟᱨᱚ ᱪᱮᱫ ᱪᱚᱝ ᱦᱮᱸ ᱾ ᱧᱮᱞᱚᱜ ᱠᱟᱱᱟ ᱞᱟᱦᱟ ᱛᱮ ᱜᱚᱝᱠᱮ ᱚᱱᱠᱟ ᱢᱤᱫᱴᱟᱝ ᱧᱮᱞᱚᱜ ᱠᱟᱱᱛᱮ ᱡᱮ ᱱᱮᱛᱟᱨ ᱫᱚ ᱟᱨᱮ ᱪᱮᱛᱟᱱ ᱨᱮᱱᱟᱜ, ᱟᱲᱮ ᱠᱚᱦᱚᱸ ᱱᱮᱛᱟᱨ ᱵᱟᱝ ᱞᱟᱜ ᱦᱩᱭᱩᱜ ᱠᱟᱱᱟ ᱾
ᱦᱮᱸ ᱦᱮᱸ ᱜᱚᱝᱠᱮ, ᱦᱮᱸ ᱦᱮᱸ ᱮᱠᱫᱚᱢ ᱾
ᱛᱚ ᱵᱟᱝ ᱞᱟᱜ ᱦᱩᱭᱩᱜ ᱠᱟᱱᱟ ᱚᱱᱠᱟᱱ ᱧᱮᱞ ᱦᱩᱭᱩᱜᱼᱼ ᱮᱢᱚᱱ ᱜᱟᱹᱲᱤ ᱠᱚ ᱛᱩᱫᱩᱜ ᱠᱟᱱᱟ, ᱞᱟᱦᱟ ᱛᱮᱫᱚᱼᱼ ᱴᱟᱠᱴᱟᱨ ᱛᱮᱢ ᱪᱟᱞᱩᱭ ᱨᱮᱦᱚᱸ ᱟᱲᱮ ᱞᱟᱜ ᱦᱩᱭᱩᱜ ᱛᱟᱢᱟ ᱚᱱᱠᱟ ᱢᱤᱫᱴᱟᱝ ᱤᱭᱟᱹ ᱛᱟᱦᱮᱸ ᱞᱮᱱ ᱛᱟᱭ ᱵᱟᱝ ᱾
ᱚᱱᱟ ᱫᱚ ᱦᱟᱸᱜ ᱜᱚᱢᱠᱮ ᱧᱮᱞ ᱫᱚ ᱱᱮ ᱦᱚᱲ ᱦᱚᱸ ᱦᱩᱭ ᱠᱟᱱ ᱜᱮᱭᱟ ᱦᱟᱸᱜ ᱾ ᱟᱫᱚ ᱦᱟᱸᱜ ᱱᱤᱛᱚᱜ ᱫᱚ ᱚᱱᱟ ᱫᱚ ᱜᱚᱢᱠᱮ ᱚᱱᱟ ᱟᱲᱮ ᱞᱟᱜ ᱡᱟᱦᱟᱸ, ᱚᱱᱟ ᱫᱚ ᱦᱟᱸᱜ ᱟᱹᱣᱨᱤ ᱦᱟᱸᱜ ᱮᱯᱞᱟᱭ ᱫᱚ ᱦᱟᱸᱜ ᱟᱹᱣᱨᱤ ᱦᱩᱭᱩᱜᱼᱟ, ᱱᱚᱣᱟ ᱠᱚ ᱦᱟᱸᱜ ᱟᱞᱮ ᱴᱚᱴᱷᱟ ᱨᱮᱫᱚ ᱦᱟᱸᱜ ᱾ ᱟᱫᱚ ᱦᱳᱭᱛᱚ ᱦᱟᱸᱜ ᱜᱚᱝᱠᱮ ᱦᱚᱳᱭᱛᱚ ᱢᱤᱫ ᱵᱟᱨ
ᱜᱚᱝᱠᱮ ᱴᱷᱤᱠ ᱜᱮᱭᱟ ᱦᱮᱸ, ᱟᱨ ᱡᱚᱦᱟᱨ ᱜᱮ ᱜᱚᱝᱠᱮ᱾